ᱦᱮᱞᱳ᱾ ᱦᱮᱞᱳ᱾
ᱦᱮᱞᱳ ᱦᱮᱸ ᱟᱸᱡᱚᱢᱚᱜ ᱠᱟᱱᱟ᱾ ᱦᱮᱸ ᱡᱚᱢᱚᱜ ᱠᱟᱱᱟ ᱡᱚᱢᱚᱜ ᱠᱟᱱᱟ ᱦᱮᱸ
ᱫᱤᱭᱮ ᱛᱟᱦᱚᱞᱮ ᱪᱮᱫ ᱵᱤᱱ ᱪᱤᱠᱟᱹᱭ ᱫᱟ ᱜᱚᱢᱠᱮ?
ᱮ ᱪᱮᱫ ᱦᱚᱸ ᱵᱟᱝ ᱪᱤᱠᱟᱹ ᱫᱚ ᱵᱟᱝ ᱱᱚᱜᱼᱚᱭ ᱦᱮᱱᱟᱜ ᱠᱟᱫᱤᱧ ᱜᱮᱭᱟ᱾ ᱡᱟᱦᱟᱸ ᱫᱚ ᱦᱩᱭᱩᱜ ᱠᱟᱱᱟ ᱫᱩᱲᱩᱵ ᱦᱳᱭ ᱠᱟᱱᱟ ᱛᱟᱨᱯᱚᱨᱮ ᱟᱢᱜᱮ ᱪᱮᱫ ᱮᱢ ᱪᱤᱠᱟᱹᱭᱮᱫᱟ ᱦᱮᱸ ᱱᱟᱯᱟᱭ ᱵᱟᱲᱟ ᱜᱮ
ᱚ ᱟᱪᱪᱷᱟ ᱟᱪᱪᱷᱟ ᱪᱷᱟ ᱟᱹᱞᱤᱧ ᱦᱚᱸ ᱚᱱᱠᱟᱞᱤᱧ ᱫᱩᱲᱩᱵ ᱵᱟᱲᱟ ᱟᱠᱟᱱᱟ᱾ ᱟᱞᱤᱧᱟᱜ ᱱᱚᱜ ᱚᱭ ᱫᱟᱜ ᱠᱚ ᱡᱟᱹᱲᱤᱭᱮᱫᱟᱭ ᱛᱚ ᱟᱫᱚ ᱛᱟᱦᱚᱞᱮ ᱫᱟᱜ ᱠᱚ ᱡᱟᱹᱲᱤ ᱠᱟᱨᱚᱱ ᱛᱮᱜᱮ ᱱᱤᱛᱚᱜ ᱫᱚ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱟᱪᱪᱷᱟ ᱡ ᱛᱤᱱ ᱡ ᱪᱚᱝ
ᱦᱮᱸ ᱟᱫᱚ ᱫᱚᱢᱮ ᱡᱟᱹᱥᱛᱤ ᱧᱚᱜ ᱫᱚ ᱵᱟᱝ ᱚᱱᱠᱟ ᱠᱚᱢ ᱠᱚᱢ ᱜᱮ ᱡᱚᱨᱚᱜ ᱠᱟᱱᱟ᱾ ᱟᱫᱚ ᱥᱮᱛᱟᱜ ᱠᱷᱚᱱ ᱜᱮ ᱨᱤᱢᱤᱞ ᱠᱚᱫᱚ ᱚᱱᱠᱟᱭ ᱨᱟᱠᱟᱵ ᱵᱟᱲᱟ ᱠᱟᱫ ᱛᱟᱦᱮᱸ ᱜᱮ ᱟᱫᱚ ᱮᱠᱴᱩ ᱞᱟᱦᱟ ᱮᱠᱴᱩ ᱢᱟᱲᱟᱝ ᱠᱷᱚᱱ ᱜᱮ ᱚᱱᱠᱟ ᱠᱚᱢ ᱠᱚᱢ ᱡᱚᱨᱚᱜ ᱠᱟᱱᱟ᱾ ᱟᱫᱚ ᱟᱵᱮᱱ ᱥᱮᱫ ᱜᱮ ᱪᱮᱫᱮᱠᱟ ᱫᱟᱜ ᱡᱟᱹᱲᱤ ᱠᱚ ᱛᱮᱦᱮᱧ ᱫᱚ
ᱚᱱᱠᱟ ᱫᱚ ᱵᱟᱝ ᱮᱱᱟᱝ ᱫᱚ ᱫᱚᱢᱮ ᱥᱮᱛᱩᱝ ᱟᱠᱟᱫ ᱛᱟᱦᱮᱸᱜᱼᱟ ᱦᱮᱸ ᱥᱮ ᱱᱤᱛᱚᱜ ᱠᱷᱟᱱᱮᱠ ᱢᱟᱲᱟᱝ ᱞᱟᱦᱟ ᱜᱮ ᱱᱟᱥᱮ ᱫᱟᱜ ᱠᱮᱫᱟᱭ ᱦᱳᱭᱥᱮ
ᱦᱚ
ᱩᱱ ᱠᱷᱟ ᱵᱮᱯᱟᱨ
ᱛᱟᱦᱚᱞᱮ ᱦᱮᱸ ᱞᱟᱹᱭ ᱫᱟᱞᱤᱧ ᱦᱳᱭ ᱛᱟᱦᱚᱞᱮ ᱜᱚᱝᱠᱮ ᱚᱲᱟᱜ ᱠᱚᱨᱮ ᱫᱚ ᱚᱝᱠᱟ ᱱᱟᱯᱟᱭ ᱵᱟᱲᱟ ᱜᱮᱛᱚ
ᱦᱮᱸ ᱚᱲᱟᱜ ᱠᱚᱨᱮ ᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱦᱮᱸᱥᱮ
ᱦᱳᱭ ᱦᱳᱭ ᱦᱳᱭ ᱱᱟᱯᱟᱭ ᱛᱟᱦᱮᱸ ᱞᱮᱱᱠᱷᱟᱱ ᱜᱮ ᱱᱤᱛᱚᱜ ᱫᱚ ᱱᱟᱯᱟᱭ ᱜᱮᱥᱮ ᱪᱮᱫᱟᱜ ᱥᱮ ᱟᱵᱚ ᱵᱚᱨ ᱥᱟᱫᱷᱤᱱ ᱛᱮ ᱦᱮᱡ ᱦᱤᱡᱩᱜ ᱠᱟᱱᱟ ᱦᱮᱡ ᱠᱟᱱᱟ ᱥᱮ ᱛᱟᱦᱚᱞᱮ ᱱᱤᱭᱟᱹ ᱜᱷᱟᱹᱲᱤᱡ ᱫᱚ ᱱᱟᱯᱟᱭ ᱱᱟᱯᱟᱭ ᱫᱚ ᱛᱟᱦᱮᱸ ᱫᱚ ᱞᱟᱹᱠᱛᱤ ᱜᱮ ᱫᱚᱨᱠᱟᱨ ᱠᱟᱱᱟ᱾
ᱦᱩ ᱦᱩᱸ
ᱛᱟᱦᱚᱞᱮ ᱡᱚᱢ ᱵᱟᱲᱟ ᱠᱟᱜᱼᱟ ᱵᱤᱱ ᱥᱮ ᱟᱣᱨᱤ᱾
ᱡᱚᱢ ᱵᱟᱲᱟ ᱦᱩᱭ ᱠᱚᱜ ᱠᱟᱱ ᱜᱮᱭᱟ ᱮᱱᱟᱝ ᱦᱮᱸ ᱥᱮ ᱟᱫᱚ ᱛᱟᱞᱟ ᱨᱮᱫᱚ ᱵᱟᱝ ᱮᱠᱟᱞ ᱛᱮ ᱠᱤᱫᱩᱵ ᱡᱚᱢ ᱦᱩᱭᱩᱜᱼᱟ᱾
ᱦᱳᱭ ᱦᱳᱭ
ᱟᱪᱪᱷᱟ ᱚᱱᱠᱟ ᱵᱮᱯᱟᱨ
ᱛᱟᱦᱞᱮ ᱜᱚᱝᱠᱮ ᱞᱤᱧ ᱞᱟᱹᱭ ᱫᱟ ᱟᱹᱵᱤᱱ ᱫᱚ ᱱᱟᱜ ᱠᱷᱟᱱ ᱚᱠᱟ ᱠᱷᱚᱱ ᱵᱤᱱ ᱞᱟᱹᱭᱮᱫ ᱛᱮ ᱚᱱᱠᱟ ᱵᱤᱨ ᱵᱩᱨᱩ ᱴᱚᱴᱷᱟ ᱠᱷᱚᱱ ᱥᱮ ᱪᱮᱫ ᱞᱮᱠᱟ ᱴᱟᱺᱰᱤ ᱴᱩᱯᱨᱤ ᱴᱚᱴᱷᱟ ᱠᱷᱚᱱ?
ᱵᱚ ᱵᱮᱱ ᱴᱟᱺᱰᱤ ᱴᱩᱯᱩᱥ ᱴᱩᱠ
ᱚᱻ ᱟᱪᱪᱷᱟ ᱟᱪᱪᱷᱟ ᱱᱟᱯᱟᱭ ᱜᱮ ᱚᱱᱠᱟ ᱴᱟᱺᱰᱤ ᱴᱩᱯᱨᱤ ᱠᱷᱚᱱ ᱵᱤᱱ ᱞᱟᱹᱭ ᱦᱳᱭ ᱭᱟ ᱟᱹᱞᱤᱧ ᱦᱚᱸ ᱚᱱᱠᱟᱜ ᱜᱮ ᱟᱞᱤᱧ ᱦᱚᱸ ᱚᱱᱠᱟᱜᱮ ᱴᱟᱺᱰᱤ ᱴᱩᱯᱨᱤ ᱠᱷᱚᱱ ᱜᱮᱞᱤᱧ ᱞᱟᱹᱭ ᱫᱟ᱾ ᱟᱫᱚ ᱚᱱᱠᱟ ᱱᱟᱥᱮ ᱱᱟᱥᱮ ᱵᱤᱨ ᱠᱚᱦᱚᱸ ᱢᱮᱱᱟᱜ ᱟᱠᱟᱜ ᱜᱮᱭᱟ ᱟᱫᱚ ᱚᱱᱠᱟ ᱵᱩᱨᱩ ᱠᱚᱫᱚ ᱵᱟᱹᱱᱩᱜ ᱟᱠᱟᱫᱟᱞᱤᱧ
ᱚ ᱟᱪᱪᱷᱟ ᱟᱞᱮ ᱫᱚ ᱱᱟᱥᱮ ᱵᱤᱨ ᱫᱚ ᱫᱩᱨ ᱨᱮᱱᱟᱜ ᱠᱟᱛᱷᱟ ᱾ ᱢᱤᱫᱴᱟᱝ ᱫᱟᱲᱮ ᱱᱟᱹᱲᱤ ᱳ ᱴᱷᱤᱠ ᱴᱷᱟᱠ ᱵᱟᱢ ᱧᱮᱞ ᱧᱟᱢᱟ ᱦᱮᱸ ᱥᱮ ᱟᱫᱚ ᱚᱱᱠᱟ ᱨᱚᱦᱚᱭ ᱡᱟᱭᱜᱟ ᱵᱟᱹᱱᱩᱜ ᱠᱟᱫᱟ ᱚᱠᱟᱨᱮᱢ ᱨᱚᱦᱚᱭᱟ ᱦᱮᱸᱥᱮ
ᱦᱚᱸ ᱛᱟᱦᱚᱞᱮ ᱜᱚᱢᱠᱮ ᱞᱤᱧ ᱞᱟᱹᱭᱫᱟ ᱡᱟᱦᱟᱸ ᱫᱚ ᱟᱵᱚ ᱥᱟᱱᱛᱟᱲ ᱫᱚᱵᱚᱱ ᱢᱮᱛᱟᱜ ᱠᱟᱱᱟ ᱥᱮ,
ᱦᱩᱸ,
ᱡᱟᱦᱟᱸ ᱫᱚ ᱚᱱᱮ ᱢᱟᱱ ᱫᱤᱥᱚᱢ ᱥᱮ ᱵᱤᱞᱟᱹᱛᱤ ᱫᱤᱥᱚᱢ ᱥᱮ ᱪᱷᱳᱣᱟ ᱫᱤᱥᱚᱢ, ᱵᱟᱨᱟᱦᱟ ᱫᱤᱥᱚᱢ ᱟᱫᱚ ᱚᱱᱟ ᱦᱤᱥᱟᱹᱵ ᱛᱮ ᱱᱟᱠᱷᱟᱱ ᱟᱹᱵᱤᱱ ᱫᱚ ᱟᱠᱟ ᱫᱤᱥᱚᱢ ᱵᱤᱱ ᱯᱟᱲᱦᱟᱜ ᱠᱟᱱ ᱛᱮ?
ᱛᱩᱝ ᱫᱤᱥᱚᱢ,
ᱟᱪᱪᱷᱟ ᱪᱩᱝ ᱛᱩᱝ ᱫᱤᱥᱚᱢ ᱵᱟᱝ ᱚ ᱱᱟᱯᱟᱭ,
ᱟᱫᱚ ᱟᱹᱞᱤᱧ ᱫᱚ ᱱᱟᱜ ᱠᱷᱟᱱ ᱚᱠᱟ ᱦᱤᱥᱟᱹᱵ ᱛᱮᱫᱚ ᱵᱟᱨᱦᱟ ᱫᱤᱥᱚᱢ ᱞᱤᱧ ᱯᱟᱲᱦᱟᱜ ᱠᱟᱱᱟ,
ᱟᱪᱼᱪᱷᱟ ᱟᱪᱼᱪᱷᱟ ᱡᱟᱭᱦᱳᱠ, ᱟᱯᱮ ᱥᱮᱫ ᱫᱚ ᱧᱮᱞ ᱦᱳᱭ ᱟᱠᱟᱱᱟ ᱚᱱᱛᱮ ᱫᱚ ᱥᱮᱱ ᱦᱳᱭ ᱟᱠᱟᱱ ᱜᱮᱭᱟ ᱵᱩᱨᱩ ᱵᱟᱝ ᱨᱮᱦᱚᱸ ᱱᱟᱥᱮ, ᱛᱮᱱᱟᱜ ᱫᱚ ᱰᱩᱝᱨᱤ ᱫᱚᱭ ᱛᱤᱭᱟᱹᱜ ᱠᱟᱜ ᱯᱮᱜᱮ ᱜᱮᱭᱟ,
ᱦᱳᱭ ᱦᱳᱭ ᱦᱳᱭ, ᱢᱟᱱᱮ ᱟᱫᱚ ᱩᱱᱟᱹᱜᱴᱟ ᱫᱚ ᱵᱟᱹᱱᱩᱜ ᱟᱠᱟᱫᱟ,
ᱱᱟᱥᱮ ᱱᱟᱜ ᱫᱚ ᱦᱮᱱᱟᱜ ᱠᱟᱜ ᱜᱮᱭᱟ ᱟᱞᱮ ᱢᱟ ᱚᱱᱠᱟ ᱦᱚᱸ ᱵᱟᱝ ᱟᱞᱮ ᱢᱤᱫ ᱵᱮ ᱞᱮᱠᱟᱛᱮ ᱞᱟᱹᱭ ᱞᱮᱠᱷᱟᱱ ᱫᱚ ᱟᱞᱮ ᱫᱚ ᱮᱠᱵᱟᱨ ᱥᱚᱢᱚᱛᱚᱞ,
ᱚ ᱟᱪᱪᱷᱟ ᱟᱪᱪᱷᱟ ᱟᱪᱷᱟ, ᱯᱩᱨᱟᱹ ᱯᱩᱨᱟᱹ ᱥᱚᱢᱟᱱ ᱜᱮ ᱜᱚᱴᱟ ᱵᱤᱱ ᱧᱮᱧᱟᱢᱟ ᱵᱟᱝ, ᱟᱸᱡᱚᱢ ᱫᱟ ᱵᱤᱱ? ᱩᱠᱩᱨ ᱟᱞᱤᱧ ᱴᱷᱮᱱ ᱫᱚ ᱪᱮᱫ ᱦᱚᱸᱛᱚ ᱵᱟᱝ ᱪᱟᱞᱟᱜ ᱠᱟᱱᱟ, ᱟᱵᱤᱱ ᱴᱷᱮᱱ ᱪᱟᱞᱟᱜ ᱠᱟᱱᱟ ᱠᱤ?
ᱡᱟᱠ ᱡᱮᱦᱮᱛᱩ ᱵᱩᱞᱤᱧ ᱢᱚᱱᱮ ᱠᱮᱫᱟ ᱦᱮᱸᱥᱮ? ᱦᱮᱸ ᱟᱸᱡᱚᱢᱚᱜ ᱠᱟᱱᱟ, ᱦᱮᱸ ᱦᱮᱸ ᱜᱚᱢᱠᱮ ᱞᱟᱹᱭ ᱢᱮ ᱟᱸᱡᱚᱢᱚᱜ ᱠᱟᱱᱟ, ᱟᱸᱡᱚᱢᱚᱜ ᱠᱟᱱ ᱜᱮᱭᱟ ᱟᱸᱡᱚᱢᱚᱜ ᱠᱟᱱ ᱜᱮᱭᱟ ᱾
ᱵᱟ ᱠᱟᱹᱴᱤᱡᱼᱮ ᱤᱭᱟᱹ ᱠᱮᱫ ᱛᱮ ᱢᱟᱱᱮ ᱯᱨᱚᱵᱞᱮᱢ ᱠᱮᱫ ᱛᱟᱵᱮᱱᱟᱭ ᱟᱥᱛᱮ ᱟᱥᱛᱮ ᱟᱸᱡᱚᱢ ᱜᱚᱫ ᱱᱟᱛᱚ,
ᱵᱟᱝ ᱵᱟᱝ ᱴᱷᱤᱠ ᱜᱮᱭᱟ ᱱᱤᱛᱚᱜ ᱫᱚ ᱱᱟᱥᱮ ᱱᱟᱜ ᱚᱸᱰᱮ ᱵᱟᱹᱭ ᱵᱟᱹᱭ ᱧᱚᱜ, ᱜᱮ ᱨᱚᱲ ᱦᱚᱸᱫᱚ ᱦᱳᱭᱮᱱᱟ ᱦᱮᱸ ᱥᱮ ᱱᱚᱣᱟ ᱮᱴᱟᱜ ᱠᱤᱪᱷᱩ, ᱤᱪᱪᱷᱟᱹ ᱫᱚ ᱪᱮᱫ ᱦᱚᱸ ᱵᱟᱝ,
ᱛᱟᱦᱮ ᱱᱤᱭᱟᱹ ᱜᱷᱟᱹᱲᱤᱡ ᱫᱚ ᱦᱳᱭ ᱦᱳᱭ ᱦᱳᱭ ᱦᱳᱭ,
ᱟᱯᱮ ᱵᱟᱨᱟ ᱫᱤᱥᱚᱢ ᱥᱳᱨ ᱥᱳᱯᱳᱨᱜᱤᱧ ᱪᱟᱞᱟᱣ ᱞᱮᱱᱟᱭᱟ ᱫᱤᱱᱜ ᱜᱮ ᱦᱮᱸ ᱥᱮ, ᱚᱱᱮ ᱡᱟᱦᱟᱸ ᱵᱚᱱ ᱢᱮᱛᱟᱜ ᱠᱟᱱ ᱫᱚ ᱥᱤᱸᱫᱽᱨᱤ ᱠᱚ ᱦᱮᱸᱥᱮ, ᱛᱚ ᱥᱩᱨ ᱜᱮᱭᱟ ᱯᱮ ᱛᱚ ᱚᱸᱰᱮ ᱠᱷᱚᱱᱟᱜ ᱫᱚ ᱞᱟᱹᱭ ᱜᱟᱱᱚᱜᱼᱟ,
ᱦᱳᱭ ᱚᱱᱟ ᱠᱚᱨᱮ ᱫᱚ ᱥᱳᱨ ᱥᱩᱯᱩᱨ ᱜᱮ,
ᱦᱩᱸ ᱡᱟᱭᱦᱳᱭᱳᱜ ᱚᱱᱟ, ᱠᱚᱨᱮ ᱦᱚᱸ ᱜᱟᱛᱮ ᱜᱟᱯᱟᱛᱮ ᱦᱮᱱᱟᱜ ᱟᱠᱟᱫ ᱠᱚ ᱠᱷᱟᱹᱛᱤᱨ ᱛᱮ ᱥᱮᱱ ᱦᱳᱭ ᱞᱮᱱᱟ ᱚᱱᱛᱮ,
ᱚ ᱦᱳᱭ ᱦᱳᱭ ᱦᱳᱭ, ᱜᱳᱴᱟ ᱧᱮᱞ ᱟᱛᱚ, ᱦᱳᱭ ᱦᱳᱭ ᱜᱚᱴᱟ ᱛᱚ ᱧᱮᱞ ᱛᱚ ᱞᱟᱹᱠᱛᱤᱭᱟᱱ ᱜᱮᱭᱟ ᱥᱮ ᱫᱚᱠ
ᱴᱷᱤᱠ ᱴᱷᱤᱠ ᱠᱟᱛᱷᱟ ᱫᱚ ᱠᱟᱱ ᱜᱮᱭᱟ, ᱢᱟᱹᱱᱢᱤ ᱡᱤᱭᱚᱱ ᱫᱚ ᱛᱚ ᱫᱤᱱ ᱛᱚᱛᱚ ᱫᱤᱱ ᱡᱮᱣᱮᱫ ᱮᱢ ᱛᱟᱦᱮᱸ ᱞᱮᱱᱠᱷᱟᱱ ᱜᱮᱢ ᱧᱮᱞ ᱧᱟᱢᱟ ᱦᱮᱸ ᱥᱮ ᱵᱟᱝ ᱜᱚᱡ ᱟᱠᱟᱱ, ᱜᱚᱥᱚᱭᱮᱱᱟᱢ ᱪᱟᱵᱟᱭᱮᱱᱟᱢ ᱦᱚᱭ ᱡᱤᱣᱤ ᱦᱟᱥᱟ ᱦᱚᱲᱢᱚ ᱫᱷᱩᱲᱤ ᱨᱮ ᱢᱮᱥᱟᱭᱮᱱᱟ,
ᱦᱳᱭ, ᱟᱫᱚ ᱚᱱᱟ ᱜᱮ ᱧᱮᱞ ᱠᱚ ᱫᱚ ᱫᱚᱨᱠᱟᱨ ᱜᱮ, ᱟᱫᱚ ᱞᱟᱹᱭ ᱫᱟᱞᱤᱧ ᱟᱵᱤᱱ ᱥᱮᱫ ᱨᱮᱦᱚᱸ ᱚᱱᱠᱟ ᱵᱟᱭᱨᱮ ᱨᱮ ᱢᱮᱱᱟᱜ ᱟᱠᱟᱟᱜ ᱵᱤᱱᱱᱟ ᱥᱮ ᱚᱲᱟᱜ ᱨᱮ ᱜᱮ?
ᱦᱮᱸ ᱵᱟᱝ ᱚᱲᱟᱜ ᱨᱮ ᱜᱮ ᱨᱩᱢ ᱨᱮ ᱜᱮ᱾
ᱚ, ᱵᱟ ᱟᱫᱚ ᱚᱝᱠᱟ ᱦᱚᱭᱮᱫ ᱞᱮᱠᱟᱞᱤᱧ ᱟᱸᱡᱚᱢᱫᱟᱛᱚ ᱡᱟᱹᱥᱛᱤ ᱧᱚᱜ᱾
ᱡᱟᱹᱥᱛᱤ?
ᱦᱳᱭ ᱢᱟᱱᱮ ᱚᱝᱠᱟ ᱡᱮᱢᱚᱱ ᱵᱟᱭᱨᱮ ᱠᱚᱨᱮ ᱛᱟᱦᱮᱸ ᱞᱮᱠᱷᱟᱱ ᱪᱮᱫ ᱞᱮᱠᱟ ᱦᱚᱭ ᱞᱮᱠᱷᱟᱱ ᱵᱟᱭ ᱥᱟᱲᱮᱭᱟ?
ᱟᱫᱚ ᱡᱟᱱᱞᱟ, ᱡᱟᱱᱞᱟ ᱫᱷᱟᱨᱮᱛᱮ ᱜᱟᱞᱢᱟᱨᱟᱣ ᱦᱩᱭᱩᱜ ᱠᱟᱱᱟ ᱛᱚ ᱟᱫᱚ ᱯᱟᱞᱮ ᱚᱱᱟ ᱨᱮᱱᱟᱜ ᱦᱚᱭ ᱜᱮ ᱞᱟᱜᱟᱜ ᱠᱟᱱᱟ᱾
ᱚ, ᱟᱪᱪᱷᱟ ᱟᱪᱪᱷᱟ ᱟᱪᱪᱷᱟ, ᱦᱳᱭ ᱦᱳᱭ ᱚᱱᱟ ᱜᱮ ᱛᱟᱦᱞᱮ ᱞᱤᱧ ᱟᱸᱡᱚᱢ ᱛᱤᱭᱳᱜ
ᱦᱮᱸ, ᱡᱟᱱᱟᱞᱟ ᱡᱷᱤᱡ ᱦᱩᱭ ᱠᱟᱱᱟ, ᱟᱫᱚ ᱱᱟᱥᱮᱱᱟᱜ ᱦᱚᱭ ᱫᱚ ᱦᱚᱭᱟᱜ ᱠᱟᱱ ᱜᱮᱭᱟ ᱥᱮ ᱱᱚᱛᱮ ᱫᱟᱜ ᱫᱚ ᱧᱩᱨᱩᱭᱮᱱᱟᱛᱚ ᱤᱱᱟᱹ ᱯᱚᱨᱮ ᱫᱟᱜ
ᱦᱳᱭ ᱦᱳᱭ ᱦᱳᱭ, ᱛᱟᱞ ᱱᱤᱛᱳᱜ ᱱᱤᱛ ᱚᱱᱛᱮ ᱦᱚᱸ ᱡᱚᱨᱚᱜ ᱠᱟᱱ ᱜᱮᱭᱟᱵᱤᱱ ᱥᱮ ᱫᱟᱜ ᱡᱟᱹᱲᱤ ᱥᱮ ᱪᱮᱫᱞᱮᱠᱟ ᱟᱥᱚᱲ
ᱵᱟ, ᱱᱚᱛᱚ ᱫᱚ ᱟᱥᱚᱲ ᱠᱮᱫᱟᱭ, ᱢᱤᱫ ᱜᱷᱟᱹᱲᱤᱡ ᱦᱮᱡᱱᱟ ᱦᱟᱫᱵᱟᱫ ᱟᱫᱚ ᱪᱟᱵᱟᱭᱮᱱᱟ ᱜᱷᱟᱱᱮ᱾
ᱚ, ᱦᱳᱭ ᱦᱳᱭ ᱚᱝᱠᱟᱜᱮ ᱟᱹᱞᱤᱧ ᱥᱮᱫ ᱦᱚᱸ ᱠᱚᱛᱮᱠ ᱥᱚᱢᱚᱭ ᱡᱳᱨ ᱦᱮᱡ ᱜᱚᱫᱚᱜ ᱠᱟᱱᱟ ᱟᱨ ᱵᱟᱠᱷᱟᱱ ᱚᱝᱠᱟ ᱛᱩᱭᱩ ᱨᱩᱭᱩ ᱜᱮ ᱡᱚᱨᱚᱜ ᱠᱟᱱᱟ᱾
ᱦᱳᱭ ᱴᱷᱤᱠ ᱠᱟᱛᱷᱟ ᱫᱚ ᱠᱟᱱ ᱜᱮ᱾ ᱟᱪᱪᱷᱟ ᱴᱷᱤᱠ ᱟᱪᱷᱮ ᱚᱱᱟ ᱛᱚ ᱜᱟᱞᱢᱟᱨᱟᱣ ᱦᱩᱭᱱᱟ ᱤᱱᱟᱹ ᱛᱟᱭᱚᱢ ᱡᱮ ᱱᱚᱜ-ᱚᱭ ᱠᱷᱮᱛ ᱠᱚᱵᱚᱱ ᱟᱵᱚ ᱵᱚᱱ ᱥᱟᱢᱴᱟᱣ ᱫᱟᱵᱚᱱ ᱦᱮᱸ ᱥᱮ ᱵᱟᱝ ᱦᱟᱥᱟ ᱛᱤᱱᱟᱹᱜ ᱱᱟᱯᱟᱭ ᱵᱚᱱ ᱫᱚᱦᱚ ᱫᱟᱲᱮᱜ ᱠᱟᱱᱟ ᱥᱮ ᱵᱟᱹᱲᱤᱡᱚᱜ ᱠᱟᱱ ᱛᱟᱵᱚᱱᱟ ᱦᱟᱥᱟ ᱠᱚᱦᱚᱸ?
ᱦᱳᱭ᱾
ᱚᱝᱠᱟ ᱞᱮᱠᱟᱨᱮ ᱪᱮᱫᱞᱮᱠᱟ ᱟᱢᱟᱜ ᱩᱭᱦᱟᱹᱨ ᱵᱷᱟᱵᱽᱱᱟ ᱛᱮ?
ᱟᱫᱚ ᱱᱟᱜ ᱠᱷᱟᱱ ᱜᱚᱝᱠᱮ ᱪᱮᱫ ᱞᱮᱠᱟ ᱵᱤᱱ ᱞᱟᱹᱭ ᱦᱚᱪᱚ ᱠᱮᱫᱟ ᱟᱹᱞᱤᱧ ᱱᱟᱥᱮᱱᱟᱜ ᱵᱟᱹᱞᱤᱧ ᱵᱩᱡᱽ
ᱚᱱᱮ ᱪᱟᱥ, ᱪᱟᱥ ᱟᱵᱟᱫᱽ ᱵᱟᱠᱷᱨᱟᱛᱮ ᱞᱟᱹᱭᱫᱟᱹᱧ ᱟᱨᱠᱤ ᱦᱟᱥᱟ ᱠᱚ ᱪᱮᱫᱞᱮᱠᱟ ᱟᱵᱚ ᱵᱟᱹᱲᱤᱡ ᱫᱟᱵᱚᱱ ᱥᱮ ᱵᱷᱟᱜᱮ ᱵᱚᱱ ᱫᱚᱦᱚ ᱠᱟᱜ ᱠᱟᱱᱟ, ᱚᱠᱟ ᱞᱮᱠᱟ ᱠᱟᱛᱮᱜ ᱠᱷᱟᱱ ᱟᱵᱚ ᱵᱷᱟᱜᱮ ᱛᱟᱦᱮᱱ ᱛᱟᱵᱚᱱᱟ ᱚᱱᱟ ᱠᱟᱛᱷᱟ?
ᱟᱪᱪᱷᱟ ᱟᱪᱪᱷᱟ᱾ ᱦᱚᱸ ᱱᱟᱜ ᱠᱷᱟᱱ ᱚᱱᱟ ᱪᱟᱥ ᱢᱟᱱᱮ ᱦᱟᱥᱟ ᱵᱟᱹᱲᱤᱡ ᱠᱟᱛᱷᱟ ᱵᱤᱱ ᱞᱟᱹᱭᱫᱟᱛᱚ?
ᱦᱳᱭ ᱦᱳᱭ ᱦᱳᱭ᱾
ᱟᱫᱚ ᱱᱟᱜ ᱠᱷᱟᱱ ᱧᱮᱞ ᱵᱤᱱ ᱚᱱᱠᱟ ᱛᱚ ᱦᱟᱥᱟ ᱵᱟᱹᱲᱤᱡ ᱫᱚᱠᱚ ᱵᱟᱹᱲᱤᱡᱮᱜ ᱜᱮᱭᱟ ᱥᱮ᱾
ᱦᱮᱸ᱾
ᱟᱫᱚ ᱜᱩᱰᱩ ᱠᱚ ᱢᱟᱴᱷ ᱨᱮᱠᱚ ᱛᱟᱦᱮᱱ ᱠᱟᱱ ᱜᱮᱭᱟ ᱥᱮ᱾
ᱦᱮᱸ᱾
ᱟᱫᱚ ᱚᱱᱟ ᱦᱤᱥᱟᱹᱵᱽ ᱛᱮᱫᱚ ᱵᱟᱹᱲᱤᱡ ᱫᱚᱠᱚ ᱵᱟᱹᱲᱤᱡᱮᱫ ᱜᱮᱭᱟ ᱚᱝᱠᱟ ᱟᱵᱚᱨᱮᱱ ᱦᱚᱲ ᱜᱮᱠᱚ ᱪᱟᱞᱟᱜ ᱠᱟᱱᱟ ᱥᱟᱱᱛᱟᱲ ᱜᱮ ᱜᱩᱰᱩ ᱛᱟᱲᱟᱣ ᱠᱚ᱾
ᱦᱩᱸ᱾
ᱟᱫᱚ ᱚᱝᱠᱟ ᱠᱚ ᱛᱟᱲᱟ ᱴᱩᱯᱲᱟᱹᱣ ᱜᱚᱜ ᱠᱟᱜ ᱠᱟᱱᱟ᱾ ᱥᱮ ᱟᱲᱮ ᱠᱚᱠᱚ ᱨᱟᱹᱯᱩᱫ ᱠᱟᱜ ᱠᱟᱱᱟ᱾
ᱦᱳᱭ᱾
ᱟᱫᱚ ᱠᱟᱹᱴᱤᱡ ᱚᱱᱟ ᱠᱚᱫᱚ ᱦᱟᱥᱟ ᱠᱚᱫᱚ ᱵᱟᱹᱲᱤᱡᱚᱜ ᱠᱟᱱ ᱜᱮᱭᱟ, ᱟᱫᱚ ᱚᱱᱟ ᱠᱚᱜᱮ ᱵᱟᱜᱟᱣ ᱵᱟᱲᱟᱭ ᱦᱩᱭᱩᱜ ᱠᱟᱱᱟ᱾ ᱟᱲᱮ ᱠᱚ ᱞᱟᱜ ᱵᱟᱲᱟᱭ ᱦᱩᱭᱩᱜ ᱠᱟᱱᱟ ᱟᱫᱚ᱾ ᱚᱝᱠᱟ ᱟᱹᱰᱤ ᱡᱟᱹᱥᱛᱤ ᱫᱟᱜ ᱵᱟᱹᱱᱩᱜ ᱛᱮ ᱟᱫᱚ ᱨᱚᱦᱚᱭ ᱠᱚᱫᱚ ᱟᱹᱣᱨᱤ ᱟᱨᱟᱢᱵᱚᱭ ᱦᱩᱭᱩᱜ-ᱟ᱾
ᱟᱪᱪᱷᱟ ᱟᱪᱪᱷᱟ᱾ ᱡᱟᱭ ᱦᱳᱠ᱾ ᱟᱨ ᱤᱭᱟᱹ ᱤᱧᱤᱧ ᱠᱩᱠᱞᱤᱧ ᱫᱚᱦᱚᱭᱮᱫᱟ, ᱞᱟᱹᱭᱫᱟᱹᱧ ᱪᱟᱥ ᱠᱟᱹᱢᱤᱨᱮ ᱛᱤᱱᱟᱹᱜ ᱫᱤᱱ ᱜᱟᱱ ᱦᱩᱭ ᱠᱟᱱᱟ ᱟᱨᱠᱤ ᱱᱚᱣᱟ ᱫᱚ? ᱪᱟᱥ ᱠᱟᱹᱢᱤ ᱨᱮ ᱮᱛᱚᱦᱚᱵ
ᱵᱟᱹᱞᱤᱧ ᱵᱩᱡᱷᱟᱹᱣ ᱫᱟᱲᱮᱭᱟᱜ ᱛᱟᱵᱤᱱᱟ᱾
ᱢᱟᱱᱮ ᱪᱟᱥ ᱠᱟᱹᱢᱤ ᱛᱤᱱ ᱫᱤᱱ ᱫᱷᱚᱨᱮ ᱦᱩᱭᱩᱜ ᱠᱟᱱᱟ, ᱱᱤᱛᱚᱜ ᱫᱷᱟᱹᱵᱤᱡ ᱛᱮ ᱟᱢᱟᱜ ᱛᱟᱹᱨᱤ ᱨᱮ ᱪᱟᱥ ᱠᱟᱹᱢᱤ ᱛᱤᱱᱟᱹᱜ ᱫᱤᱱ ᱫᱷᱚᱨᱮᱢ ᱠᱚᱨᱟᱣ ᱮᱫᱟ᱾
ᱟᱪᱪᱷᱟ ᱟᱪᱪᱷᱟ, ᱢᱟᱱᱮ ᱵᱤᱱ ᱞᱟᱹᱭ ᱛᱟᱸᱦᱮᱫᱟ ᱟᱹᱞᱤᱧ ᱚᱱᱟ ᱵᱟᱨᱮᱛᱮ ᱛᱤᱱ ᱫᱤᱱ ᱞᱤᱧ ᱪᱟᱥ ᱠᱟᱹᱢᱤ ᱞᱤᱧ ᱠᱚᱨᱟᱣ ᱮᱫᱟ ᱥᱮ᱾ ᱟᱪᱪᱷᱟ ᱟᱪᱪᱷᱟ, ᱟᱫᱚ ᱪᱟᱥ ᱠᱟᱹᱢᱤ ᱢᱟ ᱟᱹᱞᱤᱧ ᱢᱟ ᱦᱩᱰᱤᱧ ᱦᱩᱰᱤᱧ ᱠᱷᱚᱱ ᱜᱮᱞᱤᱧ ᱠᱚᱨᱟᱣ ᱮᱫᱟ᱾ ᱟᱫᱚ ᱩᱱᱟᱹᱜ ᱴᱟ ᱫᱚ ᱱᱟᱜ ᱠᱷᱟᱱ ᱵᱟᱹᱞᱤᱧ ᱵᱟᱲᱟᱭ ᱠᱟᱜ ᱜᱮᱭᱟ ᱡᱷᱚᱛᱚ ᱪᱟᱥ ᱫᱤᱠ ᱫᱤᱭᱮ ᱫᱚ᱾
ᱦᱩᱸ
ᱟᱸᱡᱚᱢ ᱮᱫᱟ ᱵᱤᱱ᱾
ᱦᱮᱸ ᱟᱸᱡᱚᱢᱚᱜ ᱠᱟᱱᱟ ᱪᱚᱞᱚ
ᱚ ᱟᱫᱚ ᱱᱟᱜ ᱠᱷᱟᱱ᱾ ᱪᱟᱥ ᱵᱟᱨᱮ ᱛᱮᱫᱚ ᱩᱱᱟᱹᱜ ᱠᱤᱪᱷᱩ ᱫᱚ ᱵᱟᱹᱞᱤᱧ ᱵᱟᱲᱟᱭ ᱟᱠᱟᱫᱟ, ᱱᱟᱥᱮ ᱱᱟᱥᱮ ᱞᱤᱧ ᱵᱟᱲᱟᱭᱟ ᱛᱷᱚᱲᱟ ᱛᱷᱚᱲᱟ᱾
ᱦᱩᱸ
ᱟᱫᱚ ᱩᱱᱟᱹᱜ ᱴᱟ ᱫᱚ ᱵᱟᱹᱞᱤᱧ ᱵᱟᱲᱟᱭᱟ ᱟᱫᱚ ᱚᱱᱠᱟ ᱦᱮᱸ ᱚᱱᱠᱟ᱾ ᱠᱟᱹᱢᱤ ᱢᱟᱲᱟᱝ ᱞᱮᱠᱟ ᱫᱚᱞᱤᱧ ᱫᱟᱲᱮᱭᱟᱜ ᱜᱮᱭᱟ᱾ ᱢᱟᱱᱮ ᱠᱟᱹᱢᱤ ᱥᱟᱢᱴᱟᱣ ᱞᱮᱠᱟ, ᱪᱟᱥᱵᱟᱥ ᱠᱚᱨᱮ ᱫᱚ᱾
ᱦᱳᱭ᱾
ᱟᱫᱚ ᱟᱵᱤᱱ ᱜᱮ ᱛᱟᱦᱚᱞᱮ ᱪᱮᱫ ᱞᱮᱠᱟ ᱪᱟᱥᱵᱟᱥ ᱠᱚᱨᱮ᱾
ᱵᱟᱝ ᱤᱧᱦᱚᱸ ᱚᱱᱠᱟ ᱫᱚ ᱵᱟᱝ ᱦᱮᱸᱥᱮ‌,
ᱟᱫᱚ ᱛᱚᱵᱩ ᱢᱤᱫᱴᱟᱝ ᱵᱟᱲᱟᱭ᱾ ᱦᱮ ᱥᱮ ᱪᱟᱥ ᱠᱟᱹᱢᱤ ᱫᱚᱵᱚᱱ ᱠᱟᱹᱢᱤ ᱠᱟᱱ ᱜᱮᱭᱟ, ᱟᱫᱚᱭ ᱤᱧ ᱫᱚ ᱢᱟᱱᱮ ᱵᱟᱰᱟᱭ ᱫᱚ ᱩᱱᱟᱹᱜ ᱫᱚ ᱵᱟᱰᱟᱭ ᱵᱟᱹᱱᱩᱜᱼᱟ ᱾
ᱦᱳᱭ ᱪᱮᱫ ᱟᱫᱚ, ᱛᱚᱵᱩ ᱢᱮᱱᱠᱷᱟᱱ ᱟᱫᱚ ᱚᱠᱟ ᱞᱮᱠᱟᱛᱮ ᱱᱟᱯᱟᱭ ᱵᱚᱱ ᱫᱚᱦᱚᱭᱟᱵᱚᱱ ᱱᱚᱜᱼᱚᱭ ᱡᱮ‌, ᱮ ᱡᱟᱸᱦᱟᱸ ᱠᱟᱹᱴᱤᱡ ᱢᱟᱪᱷᱟ ᱠᱷᱚᱱᱟᱜ ᱮᱢ ᱞᱟᱹᱭ ᱠᱮᱫᱟ ᱡᱮ ᱦᱩᱰᱤᱧ ᱦᱩᱰᱤᱧ ᱠᱷᱚᱱᱟᱜ ᱟᱢ ᱫᱚ ᱪᱟᱥ ᱠᱟᱹᱢᱤᱢ ᱠᱟᱹᱢᱤ ᱠᱟᱱᱟ ᱾ ᱡᱮ ᱞᱟᱦᱟᱛᱮ ᱡᱟᱸᱦᱟᱸ ᱡᱟᱸᱦᱟᱸ ᱯᱷᱚᱞ ᱯᱷᱚᱞᱚᱱ ᱠᱚᱵᱚᱱ ᱧᱟᱢᱮᱜ ᱛᱟᱦᱮᱸᱜ ᱟᱵᱚᱱ ᱦᱟᱥᱟ ᱴᱷᱮᱱ ᱠᱷᱚᱱᱟᱜ, ᱱᱮᱛᱟᱨ ᱦᱚᱸ ᱠᱤ ᱚᱱᱠᱟ ᱜᱮᱵᱚᱱ ᱧᱟᱢ ᱮᱫᱟᱵᱚᱱ ᱚᱱᱟ ᱠᱟᱛᱷᱟ ᱟᱢᱟᱜ ᱩᱭᱦᱟᱹᱨ ᱵᱷᱟᱵᱱᱟ
ᱚ ᱟᱪᱪᱷᱟ ᱟᱪᱪᱷᱟ ᱟᱪᱪᱷᱟ‌ ᱾ ᱟᱫᱚ ᱧᱮᱞ ᱵᱤᱱ ᱞᱟᱦᱟᱛᱮ ᱥᱮᱫᱟᱭ ᱫᱚ ᱟᱞᱟᱫᱟ ᱠᱟᱹᱴᱤᱡ, ᱟᱞᱟᱫᱟ ᱨᱚᱠᱚᱢ ᱛᱟᱦᱮᱸ ᱠᱟᱱ ᱛᱟᱵᱚᱱᱟ ᱥᱮ ᱾
ᱦᱮᱸ ᱾
ᱟᱫᱚ ᱩᱱ ᱫᱚᱵᱚᱱ ᱧᱟᱢᱮᱫ ᱛᱟᱦᱮᱸᱫ ᱜᱮ ᱯᱟᱹᱦᱤᱞ ᱫᱚ᱾ ᱾
ᱦᱮᱸ
ᱟᱫᱚ ᱱᱮᱛᱟᱨ ᱫᱚ ᱱᱟᱜᱠᱷᱟᱱ ᱚᱱᱠᱟ ᱦᱤᱥᱟᱹᱵ ᱫᱚ ᱵᱟᱝ ᱧᱟᱢᱚᱜ ᱠᱟᱱᱟ ᱞᱟᱦᱟᱛᱮ ᱡᱮᱢᱚᱱ ᱧᱟᱢᱚᱜ ᱠᱟᱱ ᱛᱟᱦᱮᱸᱫ ᱾
ᱦᱮᱸ ᱾
ᱟᱫᱚ ᱚᱝᱠᱟ, ᱦᱤᱥᱟᱹᱵ ᱛᱮᱫᱚ ᱱᱮᱛᱟᱨ ᱫᱚ ᱵᱟᱝ ᱧᱟᱢᱚᱜ ᱠᱟᱱᱟ, ᱚᱱᱠᱟ ᱯᱷᱚᱞᱚᱱ ᱫᱚ ᱾
ᱟᱫᱚ ᱛᱟᱦᱚᱞᱮ?
ᱟᱫᱚ ᱚᱱᱠᱟ ᱜᱮ ᱟᱫᱚ‌ ᱪᱤᱠᱟᱹ ᱫᱟᱲᱮᱭᱟᱜᱼᱟ ᱵᱤᱱ ᱢᱟ ᱞᱟ. ᱭ ᱵᱤᱱ, ᱵᱟᱵᱤᱱ ᱧᱟᱢ ᱞᱮᱠᱷᱟᱱ ᱫᱚ ᱯᱷᱚᱞᱚᱱ ᱫᱚ ᱾ ᱦᱮᱸ ᱥᱮ ᱵᱟᱝ?
ᱴᱷᱤᱠ ᱴᱷᱤᱠ ᱟᱫᱚ ᱛᱚᱵᱩ ᱢᱤᱫᱴᱟᱝ ᱚᱱᱟ ᱯᱨᱚᱥᱮᱥᱤᱝ ᱡᱮ, ᱚᱠᱟ ᱞᱮᱠᱟ ᱞᱮᱠᱷᱟᱱ ᱦᱳᱭᱛᱳ ᱱᱟᱯᱟᱭ ᱦᱩᱭ ᱫᱟᱲᱮᱭᱟᱜᱼᱟ ᱱᱚᱝᱠᱟᱱ ᱩᱭᱦᱟᱹᱨ ᱵᱷᱟᱵᱽᱱᱟ ᱵᱟᱝ ᱦᱤᱡᱩᱜ ᱠᱟᱱᱟ?
ᱟᱫᱚ ᱱᱟᱸᱜ ᱠᱷᱟᱱ ᱚᱱᱟ ᱠᱚ ᱫᱤᱠ ᱫᱤᱭᱮ ᱩᱱᱟᱹᱜ ᱫᱚ ᱵᱟᱹᱞᱤᱧ ᱵᱟᱹᱞᱤᱧ ᱧᱮᱞ ᱵᱟᱲᱟ ᱟᱠᱟᱫᱟ ᱥᱮ ᱵᱟᱞᱤᱧ ᱪᱤᱱᱛᱟᱹ ᱵᱟᱲᱟ ᱟᱠᱟᱫᱟ ᱛᱚ ᱚᱱᱟ ᱠᱚ ᱫᱤᱠ ᱫᱤᱭᱮ ᱫᱚ ᱾ ᱟᱫᱚ ᱚᱱᱟᱛᱮ ᱱᱟᱜ ᱠᱷᱟᱱ ᱵᱟᱞᱤᱧ ᱞᱟᱹᱭ ᱫᱟᱲᱮᱭᱟᱜ ᱠᱟᱱᱟ ᱾ ᱟᱪᱪᱷᱟ ᱟᱹᱵᱤᱱ
ᱢᱤᱫ ᱫᱷᱟᱣ ᱜᱮ ᱵᱟᱝ
ᱦᱮᱸ ᱵᱟᱹᱞᱤᱧ ᱟᱸᱡᱚᱢᱮᱫ ᱛᱟᱵᱤᱱᱟ?
ᱞᱟᱹᱭᱫᱟᱹᱧ ᱢᱤᱫ ᱫᱷᱟᱣ ᱜᱮ ᱪᱟᱥ ᱫᱚ ᱦᱩᱭᱩᱜ ᱛᱚ ᱦᱩᱲᱩ ᱫᱚ? ᱚᱱᱠᱟ ᱥᱚᱵᱡᱤ ᱯᱛᱤ
ᱦᱮᱸ ᱦᱮᱸ ᱟᱹᱞᱤᱧ ᱥᱮᱫ ᱫᱚ ᱦᱮᱸ ᱥᱚᱵᱽᱡᱤ ᱯᱟᱟᱹᱛᱤ ᱵᱚᱞᱛᱮ ᱫᱚ ᱟᱞᱤᱧ ᱥᱮᱫ ᱫᱚ ᱡᱷᱚᱛᱚ ᱨᱚᱠᱚᱢ ᱜᱮ ᱪᱟᱥ ᱦᱩᱭᱩᱜ-ᱟ ᱾ ᱢᱟᱱᱮ ᱢᱮᱱ ᱞᱮᱠᱷᱟᱱ ᱫᱚ ᱵᱟᱨᱚ ᱢᱟᱥ ᱜᱮ ᱾ ᱟᱫᱚ ᱱᱟᱜ ᱠᱷᱟᱱ ᱡᱟᱹᱥᱛᱤ ᱫᱚ ᱟᱹᱞᱤᱧ ᱥᱮᱫ ᱫᱚ ᱪᱟᱥ ᱵᱚᱞᱛᱮ ᱫᱚ ᱟᱹᱞᱩ ᱟᱨ ᱚᱱᱮ ᱦᱳᱲᱳ ᱡᱟᱦᱟᱸ ᱚᱱᱟᱜᱮ ᱢᱟᱱᱮ ᱡᱟᱹᱥᱛᱤ ᱠᱚ ᱪᱟᱥᱟ ᱾ ᱟᱫᱚ ᱚᱱᱠᱟ ᱥᱚᱵᱡᱤ ᱫᱚ ᱱᱟᱜ ᱠᱷᱟᱱ ᱚᱱᱠᱟ ᱚᱲᱟᱜ ᱡᱚᱢ ᱞᱮᱠᱟ ᱟᱨ ᱠᱤᱪᱷᱩ ᱫᱚ ᱚᱱᱠᱟ ᱟᱹᱠᱷᱨᱤᱧ ᱞᱮᱠᱟ ᱦᱚᱸᱠᱚ ᱨᱚᱦᱚᱭ ᱜᱮᱭᱟ ᱾ ᱵᱟᱠᱷᱟᱱ ᱫᱚ ᱢᱮᱱ ᱜᱟᱱᱚᱜ-ᱟ ᱦᱩᱲᱩ ᱟᱨ ᱟᱹᱞᱩ ᱜᱮ ᱡᱟᱹᱥᱛᱤ ᱠᱚ ᱨᱚᱦᱚᱭᱟ ᱾
ᱟᱪᱪᱷᱟ ᱪᱪᱪᱷᱟ ᱾
ᱟᱫᱚ ᱟᱹᱵᱤᱱ ᱜᱮ ᱪᱮᱫ ᱟᱹᱵᱤᱱ ᱥᱮᱫ ᱜᱮ ᱪᱮᱫ ᱞᱮᱠᱟ?
ᱦᱮᱸ ᱟᱞᱮ ᱦᱚᱸ ᱚᱱᱠᱟᱜ ᱜᱮ ᱟᱞᱩ ᱠᱚᱫᱚ ᱩᱱᱟᱹᱜ ᱫᱚ ᱵᱟᱝ ᱢᱮᱱᱠᱷᱟᱱ ᱡᱟᱦᱟᱸ ᱵᱚᱱ ᱢᱮᱛᱟᱜ ᱠᱟᱱ ᱦᱳᱲᱳ ᱠᱚᱜᱮ ᱡᱟᱹᱥᱛᱤ
ᱚ ᱟᱪᱪᱷᱟ ᱟᱪᱪᱷᱟ ᱟᱫᱚ ᱱᱟᱸᱜ ᱠᱷᱟᱱᱤᱧ ᱞᱟᱹᱭᱫᱟ ᱦᱳᱭ ᱦᱳᱭ ᱞᱟᱹᱭ ᱵᱤᱱ ᱾
ᱟᱞᱮ ᱫᱚ ᱨᱚᱦᱚᱭ ᱜᱮᱞᱮ ᱥᱟᱸᱜᱮ ᱤᱫᱤ ᱠᱮᱫᱟᱞᱮ ᱦᱮᱸᱥᱮ ᱾ ᱦᱩᱲᱩ ᱜᱮ ᱵᱟᱨ ᱥᱤᱡᱤᱱ ᱞᱮ ᱨᱚᱦᱚᱭᱟ ᱩᱛᱩ ᱠᱚᱫᱚ ᱩᱱᱟᱹᱜ ᱫᱚ ᱵᱟᱝ ᱟᱹᱰᱤ ᱠᱚᱢ ᱜᱮ ᱟᱨᱠᱤ ᱾
ᱟᱪᱪᱷᱟ ᱟᱪᱪᱷᱟ, ᱛᱟᱦᱚᱞᱮ ᱚᱱᱮ ᱦᱚᱲᱚ ᱠᱟᱛᱷᱟ ᱵᱤᱱ ᱞᱟᱹᱭ ᱠᱮᱫᱟ ᱥᱮ?
ᱦᱳᱭ ᱦᱳᱭ᱾
ᱛᱟᱦᱚᱞᱮ ᱦᱳᱲᱳ ᱫᱚ ᱱᱟᱜ ᱠᱷᱟᱱ ᱚᱱᱟᱫᱚ ᱪᱮᱫ ᱞᱮᱠᱟ? ᱚᱱᱠᱟ ᱵᱟᱨ ᱥᱤᱡᱤᱱ ᱜᱮᱯᱮ ᱨᱚᱦᱚᱭᱟ ᱥᱮ ᱪᱮᱫ ᱞᱮᱠᱟ ᱢᱤᱫ ᱫᱷᱟᱣ ᱜᱮ ᱵᱚᱨᱥᱟ ᱨᱮ?
ᱵᱟᱨ ᱥᱤᱡᱤᱱ ᱵᱟᱨ ᱥᱤᱡᱤᱱ ᱜᱮ᱾
ᱚᱻ ᱢᱟᱱᱮ ᱡᱟᱦᱟᱸ ᱫᱚᱠᱚ ᱢᱮᱛᱟᱜ ᱠᱟᱱᱟ ᱫᱷᱚᱨᱚᱱ ᱦᱳᱲᱳ
ᱦᱳᱭ ᱦᱳᱭ ᱦᱳᱭ ᱾
ᱦᱮᱸ ᱥᱮ ᱵᱟᱝ
ᱦᱳᱭ ᱦᱳᱭ ᱾
ᱢᱟᱱᱮ ᱵᱟᱱᱟᱨ ᱜᱮ ᱵᱟᱱᱟᱨ ᱜᱮ ᱯᱮ ᱨᱚᱦᱚᱭ ᱚᱱᱟ ᱦᱚᱸ ᱱᱟᱯᱟᱭ ᱜᱮ᱾ ᱟᱫᱚ ᱟᱹᱞᱤᱧ ᱥᱮᱫ ᱫᱚ ᱚᱱᱠᱟ ᱱᱟᱜ ᱠᱷᱟᱱ ᱫᱟᱜ ᱠᱚᱨᱮᱱᱟᱜ ᱫᱚ